ᱦᱮᱞᱳ ᱟᱸᱡᱚᱢᱚᱠ ᱠᱟᱱ ᱜᱮᱭᱟ ᱛᱚ
ᱟᱸᱡᱚᱢ ᱟᱫᱚᱢ ᱠᱟᱱᱟ ᱪᱮᱫ ᱮᱢ ᱪᱤᱠᱟᱹᱭ ᱮᱫ ᱛᱮ
ᱪᱮᱫ ᱜᱮ ᱵᱟᱝ ᱦᱚᱭ ᱫᱩᱲᱩᱵ ᱦᱩᱭ ᱟᱠᱟᱱᱟ ᱾
ᱚᱠᱚᱭ
ᱦᱮᱸ ᱮᱥᱠᱟᱨ ᱜᱮ
ᱫᱟᱠᱟ ᱠᱚᱢ ᱤᱥᱤᱱ ᱠᱮᱫᱟ
ᱦᱮᱸ ᱤᱥᱤᱱ ᱵᱟᱥᱟᱝ ᱫᱚ ᱦᱩᱭ ᱟᱠᱟᱱ ᱜᱮᱭᱟ ᱾
ᱟ ᱪᱮᱫ ᱮᱢ ᱩᱛᱩ ᱠᱮᱫ ᱛᱮ
ᱟᱢᱫᱚ ᱪᱮ ᱩᱛᱩ ᱦᱩᱭ ᱠᱟᱱᱟ ᱵᱮᱸᱜᱟᱲ ᱠᱚ ᱟᱹᱞᱩ ᱠᱚ
ᱦ ᱤᱧ ᱚᱠᱛᱮ ᱨᱮ ᱤᱧ ᱦᱮᱡ ᱟᱠᱟᱱᱟ
ᱵᱟᱭᱨᱮ ᱥᱮᱫ ᱢᱤᱱᱟᱹᱧᱟ ᱾
ᱚ
ᱦᱮᱸ ᱟᱨᱟᱜ ᱟᱨ ᱠᱟᱠᱟ ᱫᱚ ᱚᱲᱟᱜ ᱫᱚᱠᱟ ᱫᱚᱠᱮ
ᱟᱞᱮ ᱫᱚ ᱵᱟᱸᱠᱩᱲᱟ ᱰᱤᱥᱴᱤᱠ ᱛᱟᱞᱮ ᱟᱨ ᱟᱢᱟᱜ ᱫᱚ?
ᱚ
ᱚᱱᱛᱮᱛᱮ ᱜᱟᱛᱮ ᱮᱢᱟᱭᱛᱮᱧᱟ
ᱚ ᱟᱪᱪᱷᱟ ᱾